ᱦᱮᱞᱳ ᱦᱮᱸ ᱜᱚᱢᱠᱮ ᱟᱸᱡᱚᱢᱚᱜ ᱠᱟᱱᱟᱢ?
ᱦᱮᱸ ᱟᱸᱡᱚᱢᱚᱜ ᱠᱟᱱᱟ᱾
ᱪᱮᱫ ᱞᱮᱠᱟ ᱢᱮᱱᱟᱜ ᱵᱤᱱᱟ? ᱟᱹᱞᱤᱧ ᱱᱚᱜᱼᱚᱭ ᱞᱤᱧ ᱛᱤᱸᱜᱩ ᱵᱟᱲᱟ ᱫᱩᱲᱩᱵ ᱟᱠᱟᱱᱟ᱾
ᱫᱟᱜ ᱠᱚᱫᱚ ᱡᱚᱢ ᱵᱟᱲᱟ ᱦᱩᱭᱱᱟ ᱥᱮ ᱵᱟᱝ?
ᱦᱩᱸ ᱫᱟᱠ ᱚ ᱠᱚ ᱡᱚᱢ ᱵᱟᱲᱟ ᱦᱩᱭᱱᱟ ᱡᱚᱢ ᱵᱟᱲᱟ ᱦᱮᱡ ᱠᱟᱛᱮ ᱦᱚᱸᱜᱚᱭ ᱫᱩᱲᱩᱵ ᱵᱟᱲᱟ ᱦᱩᱭ ᱮᱱᱟ᱾
ᱛᱟᱦᱞᱮ ᱚᱠᱟ ᱞᱮᱠᱟ ᱢᱮᱱᱟᱜ ᱵᱤᱱᱟ ᱱᱤᱛᱳᱜ ᱫᱚ?
ᱦᱮᱸ ᱱᱟᱯᱟᱭ ᱜᱮ ᱢᱮᱱᱟᱜ ᱞᱤᱧᱟᱹ ᱱᱤᱛᱚᱜ ᱫᱚ᱾
ᱚᱧ ᱚᱲᱟᱜ ᱚᱲᱟᱜ ᱠᱚᱨᱮ ᱥᱟᱱᱟᱢ ᱦᱚᱲ ᱜᱮ ᱱᱟᱯᱟᱭ ᱜᱮ?
ᱦᱳᱭ ᱦᱳᱭ ᱦᱳᱭ ᱱᱟᱯᱟᱭ ᱵᱟᱲᱟ ᱜᱮ ᱢᱮᱱᱟᱜ ᱠᱚᱣᱟ ᱱᱤᱛ ᱫᱚ᱾
ᱚ ᱛᱟᱯᱚᱨ ᱪᱟᱥᱵᱟᱥ ᱠᱚᱫᱚ ᱛᱤᱱᱟᱹᱜ ᱥᱟᱺᱜᱤᱧ ᱯᱮ ᱪᱤᱠᱟᱹ ᱠᱮᱫᱟ?
ᱪᱟᱥᱵᱟᱥ ᱠᱚᱫᱚ ᱱᱤᱛᱚᱜ ᱠᱚᱫᱚ ᱯᱟᱴ ᱠᱚ ᱜᱮᱫ ᱵᱟᱲᱟ ᱦᱩᱭᱩᱜ ᱠᱟᱱᱟ, ᱟᱨ ᱚᱱᱟ ᱯᱟᱴ ᱠᱚ ᱜᱮᱫ ᱵᱟᱲᱟ ᱠᱟᱛᱮᱫ ᱜᱮ ᱪᱟᱥ ᱠᱚᱫᱚ ᱮᱛᱚᱦᱚᱵᱞᱮ ᱡᱟᱦᱟᱸ ᱠᱚ ᱚᱠᱟ ᱡᱟᱦᱟᱸ ᱠᱚ ᱯᱩᱨᱛᱤ ᱠᱷᱮᱛ ᱢᱮᱱᱟᱜ ᱟᱠᱟᱫᱟ ᱚᱱᱟ ᱠᱚᱫᱚ ᱡᱟᱵᱚᱴ ᱠᱚ ᱦᱩᱭ ᱟᱠᱟᱱᱟ ᱢᱤᱫ ᱫᱷᱟᱣ᱾
ᱚ ᱦᱚᱸ ᱡᱟᱞᱟ ᱟᱞᱮᱥᱮᱫ ᱫᱚ ᱦᱜ ᱦᱩᱲᱩ ᱠᱚᱞᱮ ᱨᱚᱦᱚᱭ ᱞᱟᱹᱜᱤᱫ ᱟᱞ ᱥᱮᱫ ᱫᱚ᱾
ᱛᱟᱦᱚᱞᱮ ᱠᱷᱟᱡ ᱟ ᱟᱯᱮ ᱥᱮᱫ ᱫᱚ ᱞᱚᱥᱚᱫ ᱠᱚ ᱮᱦᱚᱵ ᱮᱱᱟ?
ᱦᱮᱸ ᱞᱚᱥᱚᱫ ᱠᱚ ᱦᱩᱭᱩ ᱟᱠᱟᱱᱟ ᱟᱨ ᱠᱤᱪᱷᱩ ᱫᱤᱱ ᱠᱷᱟᱱ ᱜᱮ ᱟᱫᱚ ᱨᱚᱦ ᱨᱚᱦᱚᱭ ᱠᱚᱞᱮ ᱟᱨ ᱚᱱᱠᱟ ᱫᱚ ᱟᱨᱤᱭ ᱦᱟᱨᱟᱜᱼᱟ ᱡᱟᱦᱟᱸ ᱞᱮᱠᱟ ᱨᱚᱦᱚᱭ ᱞᱮᱠᱟ ᱟᱨ ᱠᱤᱪᱷᱩ ᱫᱤᱱ ᱠᱷᱟᱱ ᱫᱚ ᱚᱱᱟ ᱨᱚᱦᱚᱭ ᱞᱚᱥᱚᱫ ᱫᱚ ᱦᱚᱸᱜᱚᱭ ᱪᱟᱞᱟᱜ ᱠᱟᱱᱟ᱾
ᱛᱟᱦᱚᱞᱮ ᱜᱚᱝᱠᱮ ᱟᱯᱮ ᱥᱮᱫ ᱫᱚ ᱢᱟᱲᱟᱝ ᱧᱚᱜ ᱠᱷᱚᱡ ᱜᱮᱠᱚ ᱨᱚᱦᱚᱭᱫᱟ᱾
ᱢᱟᱲᱟᱝ ᱫᱚ ᱞᱟᱹᱭ ᱵᱟᱝ ᱠᱟᱱᱟ ᱞᱟᱦᱟ ᱟᱫᱚ ᱦᱟᱸᱜ ᱟᱥᱟᱲ ᱵᱚᱸᱜᱟ ᱫᱚ ᱟᱹᱰᱤ ᱫᱤᱱ ᱵᱟᱝ ᱟᱹᱰᱤ ᱢᱟᱨᱟᱝ ᱠᱷᱚᱱ ᱜᱮᱠᱚ ᱨᱚᱦᱚᱭ ᱫᱟ ᱟᱨ ᱠᱚᱫᱚ, ᱟᱨᱦᱚ ᱱᱤᱭᱟᱹ ᱵᱟᱨ ᱫᱚ ᱟᱹᱰᱤᱞᱮ ᱛᱟᱭᱱᱚᱢ ᱟᱠᱟᱱᱟ ᱨᱚᱦᱚᱭᱫᱚ, ᱦᱢᱸ
ᱡᱟᱦᱟᱸ ᱠᱟᱨᱚᱱ ᱥᱮ ᱥᱮᱨᱢᱟ ᱫᱟᱜ ᱵᱟᱭ ᱡᱟᱹᱲᱤ ᱜᱚᱛ ᱛᱮ ᱥᱮ ᱪᱮᱫᱮ ᱞᱮᱠᱟ ᱥᱮ ᱚᱱᱛᱮ ᱫᱚ ᱢ ᱢᱚᱴᱚᱨ ᱠᱚᱫᱚ ᱵᱟᱹᱱᱩᱜ ᱠᱟᱫᱟ?
ᱵᱟᱵᱟ ᱢᱚᱴᱚᱨ ᱠᱚ ᱱᱚᱛᱮ ᱫᱚ ᱵᱟᱹᱱᱩᱜ ᱠᱟᱫᱟ ᱥᱮᱨᱢᱟ ᱫᱟᱜ ᱜᱮ ᱟᱫᱚ ᱱᱚᱜᱼᱚᱭ ᱫᱟᱜ ᱡᱟᱹᱲᱤ ᱠᱚᱫᱚ ᱦᱚᱸᱜ ᱚᱱᱠᱟ ᱫᱚ ᱫᱚᱢᱮ ᱵᱟᱭ ᱡᱳᱨᱟ ᱡᱳᱨᱛᱮᱫ ᱫᱚ ᱵᱟᱭ ᱡᱳᱨᱚᱭᱮᱫᱟ ᱚᱱᱠᱟ᱾ ᱛᱚᱸᱵᱟ ᱞᱮᱠᱟ ᱫᱚ ᱠᱚᱢ ᱠᱚᱢ ᱜᱮ ᱫᱟᱜ ᱠᱚᱭ ᱡᱟᱹᱲᱤ ᱫᱟᱲᱮ ᱵᱟᱟᱭ ᱟᱨ ᱵᱟᱨ ᱯᱮ ᱫᱤᱱ ᱟᱸ ᱮᱸ ᱮᱠᱫᱚᱢ ᱜᱮ ᱨᱤᱢᱤᱞ ᱞᱮ ᱥᱟᱯᱷᱟ ᱟᱠᱟᱫᱟ ᱫᱟᱜ ᱠᱚᱜᱮ ᱵᱟᱹᱱᱩᱜᱼᱟ᱾
ᱱᱚᱱᱛᱮ ᱢᱟᱭ ᱫᱟᱜ ᱮ ᱠᱟᱱ ᱜᱚᱝᱠᱮ ᱥᱚᱢᱚᱭ ᱨᱮ᱾ ᱥᱮᱛᱟᱜ ᱵᱮᱲᱟᱭ ᱫᱟᱜ ᱟᱫᱟ ᱟᱨ ᱟᱹᱭᱩᱵ ᱵᱮᱲᱟ ᱥᱮᱫ ᱢᱟ ᱚᱱᱠᱟ ᱛᱟᱨᱟᱥᱤᱧ ᱛᱟᱨᱟᱥᱤᱧ ᱥᱮᱫ ᱢᱟ ᱥᱤᱛᱩᱝ ᱮᱜ ᱠᱟᱱ᱾
ᱚ ᱦᱳᱭ ᱚᱠᱟ ᱥᱮᱜ ᱚᱠᱟᱞᱮᱠᱟ ᱚᱱᱟ ᱫᱚ ᱦᱮᱸ ᱵᱟᱝ?
ᱦᱩᱸ ᱛᱟᱦᱚᱞᱮ ᱟᱯᱮ ᱥᱮᱫ ᱫᱚ ᱦᱩᱲᱩ, ᱦᱩᱲᱩ ᱠᱚᱫᱚ ᱠᱚ ᱨᱚᱦᱚᱭ ᱜᱮᱭᱟ ᱥᱮ ᱵᱟᱝ?
ᱦᱩᱲᱩ ᱠᱚᱫᱚ ᱠᱚ ᱨᱚᱦᱚᱭ ᱜᱮᱭᱟ ᱚᱱᱟ ᱢᱟᱨᱥᱟᱞ ᱨᱮᱱᱟᱜ ᱫᱟᱜ ᱛᱮ ᱡᱟᱦᱟᱸ ᱥᱮᱞᱚ ᱠᱚ ᱢᱮᱛᱟᱜ ᱠᱟᱱ᱾
ᱚᱻᱚ
ᱥᱮᱞᱚ ᱨᱮᱱᱟᱜ ᱫᱟᱜ ᱛᱮᱜᱮ ᱚᱱᱟ ᱦᱩᱲᱩ ᱠᱚ ᱨᱚᱦᱚᱭ ᱵᱟᱲᱟᱭ
ᱦᱮᱸ ᱦᱮᱸ ᱦᱮᱸ ᱦᱮᱸ ᱱᱚᱣᱟ ᱜᱮ ᱠᱟᱱᱟ᱾
ᱢᱮᱱᱠᱷᱟᱱ ᱜᱚᱝᱠᱮ ᱟᱯᱮ ᱥᱮᱫ ᱫᱚ, ᱦᱩᱲᱩ ᱠᱚᱫᱚ ᱦᱚᱲ ᱛᱮ ᱨᱚᱦᱚᱭ ᱦᱩᱭᱩᱜ ᱠᱟᱱᱟ ᱥᱮ ᱡᱟᱦᱟᱸ ᱱᱤᱛᱚᱜ ᱢᱟ ᱵᱮᱥᱤᱨ ᱵᱷᱟᱜᱽ ᱟᱸᱡᱚᱢᱮᱫ ᱠᱟᱱ ᱢᱮᱥᱤᱱ ᱠᱚᱛᱮ ᱠᱚ ᱨᱚᱦᱚᱭ ᱫᱟ᱾
ᱵᱟ-ᱵᱟ ᱟᱞᱮ ᱥᱮᱫ ᱫᱚ ᱚᱱᱟ ᱠᱚᱫᱚ ᱟᱹᱰᱤ ᱪᱟᱹᱞᱩᱜᱼᱟ ᱚᱱᱟ ᱠᱚ ᱫᱚ ᱟᱞᱮ ᱥᱮᱫ ᱫᱚ ᱦᱚᱲ ᱠᱚ ᱛᱮᱜᱮ ᱟᱯᱮ ᱫᱚ ᱯᱮ ᱨᱚᱦᱚᱭ ᱵᱟᱲᱟᱭ ᱫᱟ ᱟᱨ ᱢᱮᱥᱤᱱ ᱠᱚ ᱦᱮᱡ ᱦᱮᱡ ᱫᱚ ᱚᱸᱰᱮ ᱫᱚ ᱟᱨ ᱦᱤᱡᱩᱜᱼᱟᱢ ᱦᱮᱡ ᱫᱚ ᱵᱟᱝ ᱵᱷᱟᱜᱮᱭᱟ, ᱪᱮᱫᱟᱜ ᱥᱮ ᱵᱟᱠᱷᱟᱱ ᱟᱵᱚ ᱠᱚ ᱨᱮᱸᱜᱮᱡ ᱦᱚᱲ ᱠᱚ ᱚᱠᱟᱨᱮ ᱠᱷᱟᱱ ᱯᱚᱭᱥᱟ ᱨᱳᱡᱽᱜᱟᱨᱟ ᱦᱮᱸ ᱵᱟᱝ ᱚᱱᱟ ᱠᱚᱫᱚ ᱱᱚᱣᱟ ᱟᱛᱳ ᱴᱚᱞᱟ ᱠᱚᱨᱮ ᱫᱚ ᱵᱟᱝ ᱴᱷᱤᱠ ᱥᱚᱦᱚᱨ ᱵᱟᱡᱟᱨ ᱠᱚᱨᱮ ᱜᱮ ᱴᱷᱤᱠ ᱚᱱᱟ ᱠᱚ ᱚᱱᱟ ᱠᱚᱨᱮ ᱫᱚ ᱦᱟᱸᱜ ᱩᱱᱟᱹᱜ ᱠᱚᱫᱚ ᱵᱟᱠᱚ ᱮᱢᱚᱜᱼᱟ ᱛᱚ ᱠᱟᱹᱢᱤᱤ ᱢᱩᱱᱤᱥ ᱠᱚᱫᱚ ᱟᱫᱚ ᱱᱚᱣᱟ ᱠᱚᱨᱮ ᱫᱚ ᱟᱞᱮᱥ ᱟᱵᱚᱣᱟᱜ ᱛᱳ ᱚᱲᱟᱜ ᱠᱚᱨᱮ ᱫᱚᱠᱚ ᱧᱟᱢᱚᱜᱼᱟ, ᱱᱩᱠᱩ ᱠᱚᱣᱟᱜ ᱦᱚᱸ ᱛᱚ ᱞᱟᱡ ᱧᱮᱞ ᱦᱩᱭᱩᱜᱼᱟ ᱥᱮ, ᱚᱱᱟ ᱠᱚᱫᱚ ᱵᱟᱝ ᱜᱮ ᱴᱷᱤ ᱠᱟᱹᱼᱟ ᱢᱤ-ᱦᱚ ᱚᱠᱟᱨᱮ ᱤᱧᱟᱹᱜ ᱢᱚᱱᱮ ᱛᱮ
ᱦᱮᱸ ᱴᱷᱤᱠ ᱜᱮᱵᱮᱱ ᱞᱟᱹᱭ ᱠᱟᱜᱼᱟ ᱡᱟᱦᱟᱸ ᱵᱤᱥᱮ ᱮᱢᱟᱜᱼᱟ ᱚᱱᱟ ᱫᱚ ᱡᱟᱦᱟᱸᱭ ᱯᱚᱠᱷᱮ ᱫᱚ ᱴᱷᱤᱠ ᱜᱮᱭᱟ ᱡᱚᱦᱟ ᱵᱟᱝ ᱯᱟᱹᱰ ᱵᱟᱠᱚ ᱧᱟᱢᱚᱜ ᱠᱟᱱᱟ ᱾ ᱢᱮᱥᱤᱱ ᱛᱮᱜᱮ ᱨᱚᱦᱚᱭ ᱫᱚ ᱟᱞᱜᱟᱼᱟ ᱾
ᱮᱠᱫᱚᱢ ᱮᱠᱫᱚᱢ ᱮᱠᱫᱚᱢ ᱾
ᱛᱟᱦᱚᱞᱮ ᱠᱷᱟᱱ ᱜᱚᱝᱠᱮ ᱦᱮᱜ ᱱᱤᱛᱚᱜ ᱢᱟ ᱦᱩᱲᱩ ᱠᱚᱯᱮ ᱨᱚᱦᱚᱭ ᱵᱟᱲᱟᱭ ᱠᱟᱱ ᱠᱷᱮᱛ ᱵᱟᱹᱫᱽ ᱠᱚᱨᱮ ᱫᱚ ᱦᱟᱹᱠᱚ ᱠᱚᱠᱚ ᱧᱟᱢᱚᱜ ᱠᱟᱱᱟ ᱥᱮ ᱵᱟᱝ ᱵᱟᱹᱲᱠᱟᱹ
ᱦᱮᱸ ᱦᱤᱛᱳᱜ ᱧᱟᱢᱚᱜ ᱠᱟᱱᱟ ᱠᱚ ᱦᱟᱹᱠᱳ ᱠᱚ ᱠᱟᱴᱠᱚᱢ ᱠᱚ ᱦᱩᱸ ᱥᱟᱵ ᱵᱟᱲᱟ ᱦᱩᱭᱩᱜ ᱠᱟᱱ ᱜᱮᱭᱟ ᱦᱚᱭ ᱜᱮ ᱱᱚᱜᱚᱭ ᱛᱚ ᱞᱚᱥᱚᱫ ᱠᱚ ᱟᱨᱟᱢᱵᱷᱚᱜ ᱠᱟᱱᱟ ᱥᱮ ᱞᱚᱥᱚᱫ ᱥᱚᱢᱚᱭ ᱠᱟᱠᱚᱢ ᱠᱚᱠᱚ ᱵᱟᱹᱫ ᱠᱟᱴ ᱠᱚᱢ ᱯᱚᱪᱩᱨ ᱫᱚᱢᱮ ᱛᱟᱨᱚ ᱟᱹᱰᱤ ᱠᱚ ᱠᱚᱢ ᱟᱠᱟᱱᱟ ᱱᱮᱛᱟᱨ ᱫᱚ ᱚᱱᱮ ᱟᱵᱚ ᱩᱸ ᱪᱟᱥ ᱠᱟᱹᱢᱤ ᱨᱮ ᱵᱮᱥᱤ ᱥᱟᱨ ᱵᱚᱱ ᱵᱮᱵᱚᱦᱟᱨᱮᱫ ᱛᱮ ᱢᱟᱱᱮ ᱵᱟᱠᱚ ᱦᱳᱭᱳᱜ ᱠᱟᱱᱟ ᱾ ᱢᱟᱱᱮ ᱠᱚᱢ ᱠᱚ ᱧᱟᱢᱚᱜ ᱠᱟᱱᱟ ᱵᱟᱠᱷᱟᱱ ᱞᱟᱦᱟ-ᱞᱟᱦᱟᱛᱮ ᱫᱚ ᱮᱸ ᱥᱤ ᱚᱠᱛᱚ ᱨᱮ ᱫᱚᱢᱮ ᱠᱟᱴᱠᱚᱢ, ᱠᱟᱴᱠᱚᱢ-ᱠᱟᱴᱠᱚᱢ ᱢᱟᱱᱮ ᱠᱟᱴᱠᱚᱢ ᱦᱟᱞᱟᱝ-ᱦᱟᱞᱟᱝ ᱛᱮᱜᱮᱢ ᱞᱟᱸᱜᱟ ᱜᱚᱫᱚᱜᱼᱟ ᱾
ᱦᱳᱭ ᱦᱮ ᱦᱮ ᱱᱤᱛᱚᱜ ᱫᱚ ᱚᱱᱟ ᱦᱩᱲᱩ ᱨᱚᱦᱚᱭ ᱥᱚᱢᱚᱭ ᱨᱮ ᱚᱱᱮ ᱡᱟᱦᱟᱸ ᱵᱤᱥ ᱠᱚ ᱵᱚᱱ ᱮᱢᱟᱜ ᱠᱟᱱ ᱜᱷᱟᱥ ᱜᱚᱡᱚᱜᱼᱟ ᱵᱤᱥ ᱡᱟᱦᱟᱸ ᱛᱮ ᱦᱩᱲᱩ ᱠᱷᱮᱛ ᱨᱮ ᱜᱷᱟᱥ ᱜᱮ ᱵᱟᱝ ᱦᱩᱭᱩᱜ ᱚᱱᱮ ᱚᱱᱟ ᱠᱷᱟᱹᱛᱤᱨ ᱦᱚᱸ ᱮᱸ ᱠᱟᱴᱠᱚᱢ ᱠᱚᱦᱚᱸ ᱡᱟᱦᱟᱸ ᱠᱟᱴᱠᱚᱢ ᱜᱚᱝᱜᱷᱦᱟ ᱩᱱᱠᱩ ᱦᱚᱸ ᱩᱱᱟᱹᱜ ᱵᱟᱠᱩ ᱧᱮᱞ ᱧᱟᱢᱚᱜ ᱠᱟᱱᱟ ᱡᱟᱦᱟᱸ ᱫᱚᱠᱩ ᱚᱱᱟ ᱵᱤᱥ ᱠᱷᱟᱹᱛᱤᱨ ᱠᱚᱦᱚᱸ ᱠᱩ ᱜᱚᱡᱚᱜ ᱠᱟᱱ ᱜᱮᱭᱟ ᱿
ᱦᱟᱸ-ᱦᱟᱸ-ᱦᱟᱸ ᱾ ᱚᱱᱟ ᱠᱚᱜᱮ ᱟᱨᱦᱚ ᱚᱱᱟ ᱫᱚ ᱦᱮᱸ ᱟᱨ ᱚᱱᱟ ᱥᱟᱶᱛᱮ ᱱᱮᱛᱟᱨ ᱱᱤᱭᱟᱹ ᱡᱩᱜᱽ ᱨᱮᱫᱚ ᱮ ᱨᱮᱦᱚᱸ ᱛᱚ ᱟᱨ ᱦᱩᱲᱩ ᱠᱚᱦᱚᱸ ᱵᱟᱝ ᱦᱩᱭᱩᱜ ᱠᱟᱱᱟ ᱥᱮ?
ᱦᱳᱭ-ᱦᱳᱭ-ᱦᱳᱭ-ᱦᱤᱭ ᱾ ᱡᱟᱦᱟᱸ ᱫᱚ ᱱᱮᱛᱚᱜ ᱱᱮ ᱱᱤᱛᱚᱜ ᱵᱩᱱ ᱟᱵᱚ ᱦᱚᱸᱵᱚᱱ ᱵᱩᱡ ᱫᱟ ᱡᱟᱹᱥᱛᱤ ᱮᱸ ᱚᱠᱟ ᱞᱮᱠᱟ ᱛᱮ ᱦᱩᱲᱩ ᱠᱚᱦᱚᱸ ᱵᱷᱟᱞᱤ ᱯᱷᱚᱞᱟᱜ ᱛᱟᱵᱚᱱᱟ? ᱡᱮ ᱵᱷᱟᱞᱤ ᱧᱚᱜ ᱦᱳᱲᱳ ᱦᱚᱸ ᱦᱩᱭᱩᱜ ᱢᱟ ᱤᱥᱯᱨᱮ ᱵᱟᱲᱟ ᱠᱟ ᱥᱮ ᱵᱟᱝ ᱥᱟᱦᱟᱨ ᱠᱚ ᱮᱢ ᱠᱟ ᱛᱮ ᱡᱮᱢᱚᱱ ᱟᱵᱚ ᱮᱸ ᱠᱟᱹᱴᱤᱡ ᱰᱷᱮᱨ ᱧᱚᱜ ᱵᱚᱱ ᱟᱨᱡᱟᱣ
ᱮᱸ-ᱦᱮᱸ-ᱦᱮᱸ-ᱦᱮᱸ ᱚᱱᱟ ᱜᱮᱛᱚ ᱟᱵᱚ ᱵᱚᱱ ᱪᱮᱥᱴᱟᱭ ᱫᱟᱥᱮ ᱟᱵᱚ ᱫᱚ ᱟᱵᱚ ᱫᱚ ᱚᱱᱟ ᱟᱵᱚ ᱫᱚ ᱟᱵᱚ ᱡᱩᱫᱤ ᱵᱟᱱᱟ
ᱠᱷᱟᱱ ᱫᱚ ᱟᱵᱚ ᱚᱠᱟ ᱦᱚᱸ ᱵᱟᱵᱚᱱ ᱠᱚᱨᱟᱣ ᱫᱟᱲᱮᱭᱟᱜᱼᱟ ᱡᱩᱫᱤ ᱵᱟᱨ ᱥᱮᱫ ᱛᱮᱢ ᱧᱮᱞᱟ ᱾ ᱡᱩᱫᱤ ᱟᱢᱮᱢ ᱞᱟᱹᱭᱟ ᱡᱮ ᱵᱟᱹᱫᱽ ᱠᱷᱮᱛ ᱨᱮ ᱦᱟᱹᱠᱩ ᱠᱚ ᱥᱚᱝᱠᱟ ᱠᱟᱴ ᱠᱚᱢ ᱠᱚ ᱠᱚᱢᱚᱜ ᱠᱟᱱᱟ ᱾ ᱛᱟᱦᱚᱞᱮ ᱟᱢ ᱱᱚᱛᱮ ᱥᱟᱨ ᱵᱟᱝ ᱮᱢ ᱮᱢ ᱠᱚᱢ ᱤᱭᱟᱹ ᱠᱟᱱᱟ ᱥᱟᱨ ᱵᱟᱢ ᱮᱢ ᱞᱮᱠᱷᱟᱱ ᱪᱮᱜ ᱦᱩᱲᱩ ᱫᱚ ᱪᱮᱜ ᱦᱳᱥ ᱛᱮ
ᱨᱚᱲᱴᱟᱜ ᱵᱷᱟᱹᱞᱤ ᱵᱟᱝ ᱟᱸᱡᱚᱢ ᱧᱟᱢᱚᱜ ᱠᱟᱱᱟ ᱨᱚᱲᱴᱟᱜ ᱠᱷᱟᱹᱞᱤ ᱠᱟᱹᱴᱤᱡ ᱾
ᱚᱸ ᱦᱤᱛᱚᱜ ᱟᱸᱡᱚᱢᱚᱜ ᱠᱟᱱᱟ?
ᱦᱳᱭ-ᱦᱳᱭ-ᱦᱳᱭ ᱾
ᱦᱳᱭ ᱞᱟᱹᱭ ᱫᱟᱞᱤᱧ ᱮᱸ ᱡᱩᱫᱤ ᱚᱱᱟ ᱥᱟᱨ ᱠᱚᱢᱟ ᱮᱢᱟ ᱤᱱᱥᱹᱠᱷᱟᱱ ᱫᱚ ᱦᱳᱲᱳ ᱥᱟᱶᱛᱮ ᱮᱴᱟᱜ ᱪᱟ ᱟᱱᱟᱡ ᱠᱚᱦᱚᱸ ᱛᱚ ᱵᱟᱝ ᱦᱩᱭᱩᱜ ᱠᱟᱱᱟ ᱥᱮ ᱥᱟᱨ ᱫᱚ ᱮᱠᱫᱚᱢ ᱮᱸ ᱱᱤᱛᱚᱜ ᱫᱟᱹ ᱟᱸ ᱫᱚᱨᱠᱟᱨ ᱠᱟᱱ ᱜᱮᱭᱟ ᱚᱱᱟᱛᱮ ᱵᱟᱝ ᱠᱚ ᱞᱟᱹᱭ ᱜᱮᱭᱟ ᱱᱤᱛᱚᱜ ᱫᱚ ᱦᱟᱲᱟᱢ ᱦᱚᱲ ᱠᱚᱠᱚ ᱞᱟᱹᱭ ᱜᱮᱭᱟ ᱡᱮ ᱱᱤᱭᱟᱹ ᱱᱤᱭᱟᱹ ᱡᱩᱜᱽ ᱫᱚ ᱥᱟᱨ ᱡᱟᱸᱦᱟᱱᱟᱜ ᱯᱨᱳᱴᱤᱱ ᱡᱤᱱᱤᱥ ᱫᱚ ᱵᱟᱢ ᱡᱚᱢ ᱫᱟ ᱱᱤᱛᱚᱜ ᱫᱚ ᱡᱟᱦᱟᱱᱟᱜ ᱜᱮᱢ ᱡᱚᱢ ᱫᱟ ᱚᱱᱟᱜᱮ ᱵᱤᱥ ᱜᱮᱢ ᱡᱚᱢ ᱪᱮᱫᱟᱜ ᱥᱮ ᱥᱟᱨ ᱵᱟᱝ ᱠᱷᱟᱱ ᱫᱚ ᱪᱮᱫ ᱡᱤᱱᱤᱥ ᱦᱚᱸ ᱵᱟᱝ ᱦᱩᱭᱩᱜ ᱠᱟᱱᱟ᱾
ᱦᱳᱭ ᱦᱳᱭ ᱦᱳᱭ ᱡᱟᱦᱟᱸ ᱦᱮᱸᱜ ᱱᱤᱛᱚᱜ ᱧᱮᱞᱚᱜ ᱠᱟᱱᱟ ᱦᱮᱸ ᱞᱟᱹᱭ ᱵᱤᱱ ᱞᱟᱹᱭ ᱵᱤᱱ
ᱞᱟᱹᱭ ᱫᱟᱹᱧ ᱞᱟᱦᱟ ᱡᱩᱜᱽ ᱨᱮᱫᱚ ᱛᱟᱦᱮᱸ ᱠᱟᱱᱟ ᱡᱮ ᱵᱤᱱᱟᱹ ᱥᱟᱨ ᱛᱮᱜᱮ ᱜᱩᱨᱤᱡ ᱛᱮᱜᱮ ᱮᱸ ᱦᱩᱲᱩ ᱥᱟᱶᱛᱮ ᱮᱢᱱᱤ ᱥᱚᱵᱽᱡᱤ ᱠᱚᱦᱚᱸ ᱦᱩᱭᱩᱜ ᱛᱟᱦᱮᱸ ᱚᱱᱟᱜᱮ ᱵᱷᱟᱜᱤ ᱦᱟᱸᱜ ᱠᱚ ᱩᱱᱠᱩ ᱫᱚᱠᱚ ᱡᱚᱢ ᱟᱹᱜᱩ ᱠᱟᱫᱟ ᱟᱨ ᱚᱱᱟ ᱥᱟᱶᱛᱮ ᱚᱱᱟ ᱡᱚᱢ ᱠᱚᱫᱚ ᱟᱭᱢᱟ ᱫᱤᱱ ᱠᱚ ᱵᱟᱧᱪᱟᱣ ᱵᱟᱲᱟᱜ ᱜᱮᱭᱟ ᱡᱮᱢᱚᱱ ᱛᱟᱭ ᱟᱸ-ᱟᱥᱤ ᱱᱚᱵᱽᱵᱳᱭ ᱚᱱᱠᱟ ᱾ ᱟ ᱱᱤᱛᱚᱜ ᱮ ᱡᱳᱨ ᱯᱚᱧᱪᱟᱥ ᱥᱟᱭᱴ ᱚᱱᱠᱟ ᱵᱚᱱ ᱛᱤᱭᱳᱜ ᱫᱟ ᱦᱮᱸ ᱵᱟᱝ ᱩᱢᱮᱨ ᱫᱷᱟᱹᱵᱤ ᱵᱚᱱ
ᱦᱮᱸ-ᱦᱮᱸ-ᱦᱮᱸ ᱾ ᱦᱮᱸ ᱦᱮᱸ ᱡᱟᱦᱟᱸ ᱱᱤᱛᱚᱜ ᱯᱟᱹᱦᱤᱞ ᱦᱟᱯᱲᱟᱢ ᱠᱚᱦᱚᱸ ᱡᱮ ᱟᱵᱚ ᱠᱚᱨᱮᱱ ᱡᱟᱭ ᱫᱟᱫᱟ ᱛᱟᱠᱚ ᱦᱚᱸ ᱱᱤᱛᱚᱜ ᱦᱚᱸ ᱢᱮᱱᱟᱜ ᱠᱚᱜᱮᱭᱟ ᱡᱟᱦᱟᱸ ᱫᱚ ᱩᱱᱠᱩ ᱯᱟᱹᱦᱤᱞ ᱤᱱᱟᱹᱜ ᱥᱟᱦᱟᱨ ᱡᱤᱱᱤᱥ ᱵᱟᱠᱚ ᱡᱚᱢ ᱟᱠᱟᱫ ᱛᱮ ᱤᱱᱟᱹᱜ ᱩᱱᱠᱩ ᱞᱟᱦᱟ ᱛᱮᱢᱟ ᱠᱚ ᱤᱱᱟᱹᱜ ᱪᱟᱣᱞᱮ ᱨᱮᱱᱟᱜ ᱤᱭᱟᱹ ᱦᱚᱸ ᱤᱭᱟᱹ ᱠᱚᱦᱚᱸ ᱵᱟᱝ ᱛᱟᱦᱮᱸ ᱠᱟᱱᱟ ᱡᱮ ᱯᱟᱹᱦᱤᱞ ᱢᱟ ᱛᱮ ᱛᱟᱦᱮᱸ ᱠᱟᱱᱟᱱ ᱜᱩᱦᱩᱢ ᱫᱟᱠᱟ ᱦᱚᱸᱠᱚ ᱡᱚᱢᱮᱫ ᱠᱟᱱ ᱛᱟᱸᱦᱮᱱᱟ ᱚᱱᱟ ᱜᱩᱦᱩᱢ ᱫᱟᱠᱟ ᱡᱚᱢ ᱠᱷᱟᱹᱛᱤᱨ ᱛᱮ ᱤᱱᱟᱹᱜ ᱠᱚ ᱛᱟᱦᱮᱸ ᱫᱟᱲᱮ ᱠᱟᱣᱫᱟ ᱵᱟᱝᱢᱟ ᱤᱱᱟᱹᱜ ᱥᱟᱦᱟᱨ ᱡᱤᱱᱤᱥ ᱵᱟᱠᱩ ᱡᱚᱢᱮ ᱠᱟᱱ ᱛᱟᱸᱦᱮᱱᱟ ᱟᱨ ᱡᱟᱦᱟᱸ ᱫᱚ ᱟᱵᱚ ᱱᱤᱛᱚᱜ ᱵᱚᱱ ᱡᱚᱢᱫᱟ ᱟᱨᱦᱚᱸ ᱤᱭᱟᱹ ᱠᱚ ᱡᱟᱦᱟᱸ ᱠᱚ ᱢᱮᱛᱟᱜ ᱠᱟᱱ ᱪᱚᱯ ᱟᱨᱦᱚᱸ ᱥᱤᱸᱜᱷᱟᱹᱲᱟ ᱚᱱᱟ ᱠᱚᱨᱮ ᱵᱮᱥᱤᱨ ᱵᱷᱟᱜᱽ ᱥᱩᱱᱩᱢ ᱠᱚ ᱛᱟᱸᱦᱮᱱ ᱠᱟᱱᱟ ᱛᱚ ᱚᱱᱟ ᱥᱩᱱᱩᱢ ᱠᱚ ᱠᱷᱟᱹᱛᱤᱨ ᱛᱮᱦᱚᱸ ᱟᱵᱚᱣᱟᱜ ᱮᱸ ᱦᱚᱲᱢᱚ ᱨᱮᱦᱚᱸ ᱠᱟᱹᱴᱤᱡ ᱵᱟᱹᱲᱤᱡ ᱮ
ᱮᱠᱫᱚᱢ ᱮᱠᱫᱚᱢ ᱮᱠᱫᱚᱢ ᱦᱮᱸᱸ ᱮᱠᱫᱚᱢ ᱱᱚᱶᱟ ᱠᱚ ᱠᱷᱟᱹᱛᱤᱨ ᱛᱮᱜᱮ ᱟᱵᱚᱣᱟᱜ ᱦᱚᱲᱢᱚ ᱫᱚ ᱵᱟᱹᱲᱤᱡᱚᱜ ᱥᱩᱱᱩᱢ ᱤᱭᱟᱹ ᱠᱟᱱᱟ ᱫᱤᱱᱤᱥ ᱜᱮ ᱠᱟᱱᱟ ᱥ ᱵᱤᱱ ᱠᱟᱱᱟ ᱚᱱᱟ ᱫᱚ ᱦᱮᱸ ᱞᱟᱦᱟ ᱡᱩᱜᱽ ᱨᱮᱫᱚ ᱥᱩᱱᱩᱢ ᱫᱚ ᱚᱠᱟ ᱨᱮᱠᱚ ᱧᱮᱛᱮᱼᱟ ᱦᱮᱸ ᱵᱟᱝ
ᱦᱳᱭ ᱦᱳᱭ ᱦᱳᱭ
ᱞᱟᱦᱟ ᱡᱤᱱᱤᱥ ᱫᱚ ᱛᱤᱠᱤ ᱠᱟ ᱠᱟᱛᱮᱫ ᱜᱮ ᱵᱤᱥᱤ ᱠᱚ ᱡᱚᱢ ᱛᱟᱦᱮᱸᱜᱼᱟ ᱟᱨ ᱱᱤᱛᱳᱜ ᱫᱚ ᱥᱩᱱᱩᱢ ᱪᱷᱟᱲᱟ ᱜᱮ ᱵᱟᱝ ᱥᱤᱵᱤᱞᱟ
ᱦᱳᱭ ᱦᱳᱭ
ᱦᱮᱸ
ᱦᱮᱸ ᱱᱤᱛᱚᱜ ᱵᱚᱱ ᱡᱚᱢ ᱦᱮᱣᱟᱭᱱᱟ ᱥᱩᱱᱩᱢ ᱪᱷᱟᱲᱟ ᱵᱟᱝ ᱱᱤᱛᱚᱜ ᱡᱟᱦᱟᱸ ᱨᱮᱜᱮ ᱵᱚᱱ ᱪᱟᱞᱟᱜ ᱠᱟᱱᱟ ᱢᱮᱞᱟ ᱴᱷᱮᱞᱟ ᱠᱚᱨᱮ ᱦᱚᱸ ᱡᱟᱦᱟᱸ ᱚᱱᱮ ᱮᱜᱽ ᱨᱳᱞ ᱠᱚᱠᱚ ᱢᱮᱛᱟᱜ ᱠᱟᱱ ᱛᱟᱨᱯᱚᱨᱮ ᱪᱟᱣᱢᱤᱱ ᱵᱤᱞᱤ ᱵᱷᱟᱡᱟ ᱚᱱᱟ ᱠᱚᱢᱟ ᱮᱠᱮᱱ ᱥᱩᱱᱩᱢ ᱪᱷᱟᱲᱟ ᱢᱟ ᱱᱤᱛᱚᱜ ᱢᱟ ᱵᱡᱟᱜ ᱜᱮ ᱵᱟᱝ ᱵᱡᱟᱜ ᱠᱟᱱ ᱡᱟᱦᱟᱸ ᱫᱚ ᱯᱟᱹᱦᱤᱞ ᱫᱚ ᱯᱟᱹᱦᱤᱞ ᱫᱚ ᱚᱱᱟ ᱠᱚᱜᱮ ᱵᱟᱝ ᱛᱟᱦᱮᱸ ᱠᱟᱱᱟ ᱱᱤᱛᱚᱜ ᱱᱟᱶᱟ ᱱᱟᱶᱟ ᱛᱤᱱᱟᱹᱜ ᱡᱩᱜ ᱠᱚᱦᱚᱸ ᱵᱚᱫᱚᱞ ᱪᱟᱞᱟᱜ ᱠᱟᱱᱟ ᱤᱱᱟᱹᱜ ᱱᱟᱶᱟ ᱱᱟᱶᱟ ᱡᱤᱱᱤᱥ ᱠᱚᱦᱚᱸ ᱦᱮᱡ ᱤᱫᱤᱜ ᱠᱟᱱᱟ
ᱦᱮᱸ ᱦᱮᱸ ᱦᱮᱸ ᱦᱮᱸ ᱱᱤᱛᱳ ᱫᱚ ᱟᱭᱢᱟ ᱱᱟᱣᱟ ᱡᱤᱱᱤᱥ ᱦᱮᱡ ᱟᱠᱟᱱᱟ ᱚᱱᱟ ᱥᱟᱶᱛᱮ ᱡᱟᱦᱟᱸ ᱛᱤᱱᱟᱹᱜ ᱱᱟᱣᱟ ᱡᱤᱱᱤᱥ ᱦᱮᱡ ᱟᱠᱟᱱᱟ ᱡᱷᱚᱛᱚ ᱚᱱᱠᱟᱱᱟᱜ ᱥᱩᱵᱤᱫᱷᱟ ᱦᱚᱸ ᱢᱤᱫ ᱥᱮᱫ ᱛᱮ ᱟᱨ ᱢᱤᱫ ᱥᱮᱫ ᱛᱮᱫᱚ ᱦᱜ ᱵᱟᱹᱲᱤᱡᱚᱜ ᱠᱟᱱᱟ ᱦᱚᱲᱢᱚ ᱥᱮᱫ ᱛᱮᱫᱢ ᱧᱮᱞ ᱞᱮᱠᱷᱟᱱ ᱫᱚ ᱵᱟᱹᱲᱤᱡ ᱟᱨ ᱵᱟᱠᱷᱟᱱᱸ ᱡᱚᱢᱠᱷᱟᱱ ᱛᱮᱫᱚ ᱥᱩᱵᱤᱫᱷᱟ ᱪᱮᱫᱟᱜ ᱥᱮ ᱟᱢ ᱠᱚᱢ ᱧᱚᱜ ᱡᱚᱢ ᱛᱮᱜᱮ ᱟᱢ ᱞᱟᱡ ᱵᱤᱜ ᱠᱟᱱ ᱛᱟᱢᱟ ᱟᱨ ᱚᱱᱟ ᱥᱟᱶᱛᱮ ᱟᱢ ᱚᱱᱟ ᱫᱚ ᱢᱤᱫ ᱥᱮᱫ ᱛᱮᱢ ᱧᱮᱞ ᱞᱮᱠᱷᱟᱱ ᱫᱚ ᱚᱱᱟ ᱵᱟᱹᱲᱤᱡ ᱡᱤᱱᱤᱥ ᱜᱮᱢ ᱡᱚᱢᱫᱟ ᱪᱮᱫᱟᱜ ᱥᱮ ᱥᱩᱱᱩᱢ ᱵᱮᱥᱤᱜ ᱠᱟᱱᱟ ᱞᱟᱡ ᱵᱟᱹᱲᱤᱡᱚᱜ ᱛᱟᱢᱟ ᱦᱚᱲᱢᱚ ᱵᱟᱹᱲᱤᱡᱚᱜ ᱛᱟᱢᱟ ᱟᱨ ᱟᱨ ᱢᱤᱫ ᱥᱮᱫ ᱛᱮᱢ ᱧᱮᱞ ᱞᱮᱠᱷᱟᱱ ᱠᱷᱟᱱ ᱫᱚ ᱟᱹᱰᱤ ᱠᱚᱢ ᱛᱮ ᱤᱭᱟᱹᱛᱮ ᱞᱟᱡ ᱵᱤᱥᱤ ᱵᱤᱜ ᱛᱟᱢᱟ ᱦᱮᱸ ᱵᱟᱝ
ᱦᱮᱸ ᱦᱩᱸ
ᱮᱠᱫᱚᱢ
ᱡᱟᱦᱟᱸ ᱫᱚ ᱱᱤᱛᱚᱜ ᱧᱮᱞᱚᱜ ᱠᱟᱱᱟ ᱟᱵᱚ ᱛᱤᱱᱟᱹᱜ ᱡᱩᱜ ᱠᱚᱦᱚᱸ ᱵᱚᱫᱚᱞᱚᱜ ᱠᱟᱱᱟ ᱥᱩᱱᱩᱢ ᱡᱤᱱᱤᱥ ᱠᱚ ᱟᱨᱦᱚᱸ ᱱᱟᱣᱟ ᱱᱟᱣᱟᱱᱟᱜ ᱠᱚ ᱟᱵᱤᱥᱠᱟᱨ ᱪᱟᱞᱟᱜ ᱠᱟᱱᱟ ᱡᱮᱢᱚᱱ ᱦᱮᱸ ᱱᱤᱛᱚᱜ ᱟᱵᱤᱥᱟᱨᱟᱠ ᱟᱵᱤᱥᱠᱟᱨ ᱟᱠᱟᱱᱟ ᱦᱩᱲᱩ ᱨᱚᱦᱚᱭᱟ ᱛᱟᱯᱚᱨᱮ ᱟᱹᱞᱩ ᱨᱚᱦᱚᱭᱟ ᱦᱚᱸ ᱩᱜᱟᱹᱜ ᱟᱵᱤᱥᱠᱟᱨ ᱠᱟᱱᱟ ᱛᱟᱯᱚᱨᱮ ᱦᱩᱲᱩ ᱤᱨ ᱠᱚᱣᱟᱜ ᱦᱚᱸ ᱤᱭᱟᱹᱜ ᱟᱵᱤᱥᱠᱟᱨ ᱟᱠᱟᱱᱟ
ᱦᱮᱸ ᱦᱮᱸ ᱮᱸ ᱴᱷᱤᱠ ᱴᱷᱤᱠ ᱴᱷᱤᱠ ᱴᱷᱤᱠ ᱦᱳᱭᱫᱚ ᱮᱠᱫᱚᱢ ᱱᱟᱣᱟ ᱡᱤᱱᱤᱥ ᱦᱚᱸ ᱧᱮᱞ ᱧᱟᱢᱚᱜ ᱠᱟᱱᱟ ᱟᱹᱰᱤ ᱜᱮ ᱡᱟᱦᱟᱸ ᱫᱚ ᱢᱟᱹᱱᱢᱤ ᱠᱚ ᱮᱸ ᱟᱹᱰᱤ ᱠᱚ ᱤᱭᱟᱹ ᱠᱟᱫᱟ ᱡᱟᱦᱟᱸ ᱫᱚ ᱢᱟᱹᱱᱢᱤ ᱠᱚ ᱠᱟᱹᱴᱤᱡ ᱮᱸ ᱠᱚᱢ ᱠᱚᱢ ᱠᱷᱚᱨᱚᱪ ᱢᱟᱱᱮ ᱠᱚᱢ ᱤᱭᱟᱹᱛᱮ ᱦᱩᱭᱩᱜ ᱠᱟᱱᱟ ᱡᱟᱦᱟᱸ ᱫᱚ ᱠᱚᱢ ᱠᱷᱚᱨᱚᱪ ᱠᱚᱢ ᱠᱷᱚᱨᱚᱪ ᱫᱚ ᱵᱟᱝ ᱞᱟᱹᱭ ᱜᱟᱱᱚᱜᱼᱟ ᱠᱚᱢ ᱥᱚᱢᱚᱭ ᱛᱮ ᱟᱹᱰᱤ ᱵᱮᱥᱤ ᱞᱟᱵᱷ ᱦᱳᱚᱭ ᱠᱚᱢ ᱠᱚᱢ ᱥᱚᱢᱚᱭ ᱛᱮ ᱟᱹᱰᱤ ᱵᱟᱹᱲ ᱛᱤ ᱠᱟᱹᱢᱤ ᱜᱟᱱᱚᱜ ᱠᱟᱱᱟ ᱦᱮᱸ ᱵᱟᱝ ᱵᱟᱠᱷᱟᱱ ᱞᱟᱦᱟ ᱛᱮ ᱫᱚ ᱟᱢ ᱦᱩᱲᱩ ᱤᱨ ᱠᱚᱜᱮ ᱮᱸ ᱡᱩᱫᱤ ᱵᱟᱢ ᱧᱟᱢ ᱠᱚᱣᱟ ᱚᱱᱠᱟ ᱯᱮ ᱯᱩᱱ ᱦᱚᱲ ᱡᱩᱫᱤᱢ ᱧᱟᱢ ᱠᱚᱣᱟ ᱦᱟᱸᱜ ᱯᱟᱸᱪ ᱢᱚᱬᱮ ᱫᱤᱱ ᱪᱷᱚ ᱫᱤᱱ ᱥᱟᱛ ᱫᱤᱱ ᱚᱱᱠᱟ ᱤᱨ ᱦᱩᱭᱩᱜ ᱛᱟᱢᱟ ᱱᱤᱛᱚᱜ ᱫᱚ ᱟᱢ ᱢᱤᱥᱤᱱ ᱛᱮᱫᱚ ᱢᱤᱫ ᱫᱤᱱ ᱵᱟᱨᱫᱤᱱ ᱛᱮᱜᱮ ᱚᱱᱟ ᱫᱚᱢ ᱪᱟᱵᱟ ᱠᱟ ᱛᱟᱢᱟ ᱚᱱᱟ ᱥᱟᱶᱛᱮ ᱫᱟᱞ ᱦᱚᱸ ᱪᱟᱵᱟᱜ ᱛᱟᱢᱟ ᱤᱨ ᱥᱟᱶᱛᱮ ᱫᱟᱞ ᱦᱚᱸ ᱚᱱᱮ ᱦᱚᱯᱟᱨ ᱠᱚᱠᱚ ᱟᱹᱜᱩᱠ ᱟᱫᱟ ᱦᱮᱸ ᱵᱟᱝ ᱠᱷᱚᱯᱟᱨ ᱥᱮ ᱪᱮᱫ ᱠᱚᱠᱚ ᱢᱮᱛᱟᱜ ᱜᱮᱫᱚ ᱠᱤ ᱡᱟᱹᱱᱤ
ᱮᱸ ᱤᱭᱟᱹ ᱮᱸ ᱪᱮᱫ ᱢᱮᱥᱤᱱ ᱵᱟᱝ ᱦᱟᱸᱟᱜ ᱛᱮ ᱡᱟᱭᱵᱟᱭ ᱦᱚᱠ
ᱦᱳᱴᱚᱭ ᱦᱚᱭ ᱦᱸ
ᱴᱷᱮᱥᱟᱨ ᱚᱱᱟ ᱴᱷᱮᱥᱟᱨ ᱱᱤᱛᱚᱜ ᱢᱟ ᱴᱷᱮᱥᱟᱨ ᱠᱚᱛᱮ ᱚᱱᱟ ᱦᱚᱭ ᱦᱚᱭ ᱱᱤᱛᱚᱜ ᱢᱟ ᱴᱷᱮᱥᱟᱨ ᱠᱚᱛᱮ ᱚᱱᱟ ᱡᱚᱱᱰᱟᱨᱟ ᱛᱟᱯᱚᱨᱮ ᱦᱩᱲᱩ ᱠᱚᱠᱚ ᱯᱷᱮᱥᱟᱨᱮᱫ ᱠᱟᱱ ᱡᱟᱦᱟᱸᱛᱮ ᱤᱱᱟᱹᱜ ᱫᱟᱞ ᱦᱚᱸ ᱵᱟᱝ ᱦᱩᱭᱩᱜ ᱠᱟᱱᱟ ᱚᱡᱮ ᱚᱱᱟ ᱡᱟᱦᱟᱸ ᱵᱟᱹᱫ ᱠᱷᱚᱡ ᱜᱮᱠᱚ ᱟᱹᱜᱩᱭᱮᱫᱟ ᱚᱱᱟ ᱴᱟᱨᱟᱠᱴᱟᱨ ᱴᱚᱞᱤ ᱛᱮ ᱰᱟᱭᱨᱮᱠᱴ ᱚᱱᱟ ᱠᱷᱟᱹᱨᱟᱹᱭ ᱠᱚ ᱩᱜ ᱠᱟᱜ ᱠᱟᱱᱟ ᱟᱨ ᱵᱟᱨᱯᱮ ᱫᱤᱱ ᱛᱟᱥ ᱵᱟᱲᱟ ᱠᱟᱛᱮᱫ ᱠᱚ ᱫᱚᱦᱚ ᱠᱟᱱᱟ ᱡᱟᱦᱟᱸ ᱫᱚ ᱠᱚᱢ ᱠᱟᱹᱢᱤᱛᱮ ᱞᱟᱵᱷ ᱡᱟᱦᱟᱸ ᱠᱚ ᱢᱮᱛᱟᱜ ᱠᱟᱱ
ᱦᱮᱸ ᱦᱮᱸ ᱦᱮᱸ ᱮᱠᱫᱚᱢ ᱮᱠᱫᱚᱢ ᱴᱷᱤᱠ ᱠᱟᱛᱷᱟ ᱜᱮᱵᱤᱱ ᱞᱟᱹᱭ ᱟᱠᱟᱫᱟ ᱴᱷᱤᱠ ᱢᱤᱫᱴᱟᱝ ᱞᱟᱵᱷ ᱦᱩᱭᱩᱜ ᱠᱟᱱ ᱜᱮᱭᱟ ᱦᱮᱸ ᱵᱟᱝ
ᱠᱚᱢ
ᱛᱟᱭᱚ ᱦᱚᱭ ᱟᱠᱟᱱᱟ ᱴᱟᱭᱚᱢ ᱦᱚᱭ ᱧᱚᱜ